ᱡᱚᱦᱟᱨ ᱜᱮ᱾ ᱦᱩᱸ
ᱪᱤᱠᱟᱹᱭ ᱟᱯᱮ?
ᱪᱤᱠᱟᱹ ᱫᱚ ᱵᱟᱝ-ᱟ, ᱮᱢᱱᱤ ᱫᱩᱲᱩᱵ ᱦᱩᱭ ᱠᱟᱱᱟ᱾
ᱚᱻ ᱫᱟᱠᱟ ᱠᱚᱢ ᱡᱚᱢ ᱠᱮᱫᱟ?
ᱫᱟᱠᱟ ᱠᱚᱫᱚ ᱟᱣᱨᱤᱧ ᱡᱚᱢᱟ᱾ ᱟᱢ ᱫᱚ?
ᱟᱣᱨᱤᱜᱼᱟ᱾
ᱚ ᱦᱮᱸ ᱵᱷᱟᱜᱮ ᱜᱮ ᱦᱤᱱᱟᱹᱧᱟ᱾
ᱟᱪᱪᱷᱟ ᱩᱸ ᱤᱧ ᱦᱚᱸ ᱵᱮᱥᱜᱮ ᱢᱤᱱᱟᱹᱧᱟ᱾
ᱳ ᱟᱪᱪᱷᱟ ᱤᱭᱟᱹ ᱪᱮᱜ ᱠᱚ ᱞᱮᱭᱟ ᱩᱸ ᱟᱢᱫᱚ ᱚᱠᱟ ᱠᱚᱞᱮᱡᱽ ᱨᱮᱢ ᱯᱟᱲᱦᱟᱣ ᱠᱟᱱ ᱛᱮ?
ᱤᱧ ᱫᱚ ᱵᱮᱞᱫᱟ ᱠᱚᱞᱮᱡᱽ ᱨᱤᱧ ᱯᱟᱲᱦᱟᱣ ᱠᱟᱱᱟ᱾
ᱳ ᱵᱮᱞᱫᱟ ᱠᱚᱞᱡᱽ ᱨᱮ ᱫᱤᱭᱮ ᱚᱸᱰᱮ ᱠᱷᱚᱱᱟᱜ ᱤᱭᱟᱹ ᱯᱟᱥᱟᱣᱩᱴ ᱥᱟᱨᱴᱤᱯᱷᱤᱠᱮᱴᱮᱢ ᱟᱹᱜᱩ ᱠᱟᱜ ᱛᱟᱢᱟ?
ᱦᱮᱸ ᱟᱹᱜᱩ ᱠᱟᱫ ᱛᱤᱧᱟᱹᱧ᱾
ᱳ ᱟᱪᱪᱷᱟ ᱟᱪᱪᱷᱟ ᱟᱨ ᱤᱭᱟᱹ ᱦᱟᱱᱟ ᱫᱷᱟᱣ ᱟᱢ ᱤᱭᱟᱹ ᱯᱚᱭᱥᱟᱢ ᱧᱟᱢ ᱞᱮᱫ ᱛᱟᱦᱮᱸ ᱚᱱᱮ ᱤᱭᱟᱹ ᱡᱩᱵᱚᱥᱟᱛᱷᱤ ᱨᱮᱱᱟᱜ ᱯᱚᱭᱥᱟ?
ᱦᱮᱸ ᱧᱟᱢ ᱞᱮᱜᱤᱧ
ᱚ ᱟᱨ ᱱᱤᱭᱟᱹ ᱫᱷᱟᱣ ᱦᱮᱸ ᱤᱧ ᱦᱩᱧ ᱧᱟᱢ ᱞᱮᱜ ᱛᱷᱟᱮᱜᱼᱟ, ᱱᱤᱭᱟᱹ ᱫᱷᱟᱣ ᱮᱯᱞᱞᱟᱭ ᱛᱤᱱᱟᱹᱜ ᱵᱟᱭᱤᱥ ᱛᱟᱹᱨᱤᱠᱷ ᱠᱷᱚᱱᱟᱜ ᱠᱚ ᱞᱟᱹᱭ ᱫᱟᱛᱚ ᱡᱩᱞᱟᱭ ᱨᱮᱱᱟᱜ ᱵᱟᱭᱤᱥ ᱛᱟᱹᱨᱤᱠᱷ᱾
ᱟᱪᱪᱷᱟ ᱟᱪᱪᱷᱟ᱾ ᱮᱭ ᱤᱧ ᱤᱧᱟᱜ ᱟᱯᱮ ᱥᱮᱜ ᱠᱚ ᱥᱚᱦᱚᱨᱟᱭᱚᱜ ᱜᱮᱭᱟ?
ᱦᱮᱸ ᱥᱚᱦᱚᱨᱟᱭᱚᱜ ᱜᱮᱭᱟ ᱠᱚ᱾
ᱦᱚᱸ ᱛᱤᱱ ᱫᱤᱱ ᱠᱚ ᱥᱚᱦᱚᱨᱟᱭᱚᱜ ᱜᱮᱭᱟ?
ᱩᱸ ᱟᱞᱮ ᱥᱮᱜ ᱫᱚ ᱛᱤᱱᱟᱹᱜ ᱫᱤᱱ ᱠᱚ ᱥᱚᱨᱟᱭᱚᱜᱼᱟ ᱯᱮ ᱫᱤᱱ ᱟᱫᱚ ᱠᱤᱱᱛᱩ ᱤᱭᱟᱹ ᱠᱚᱨᱮ ᱫᱚ ᱢᱚᱸᱬᱮ ᱫᱤᱱ᱾ ᱯᱮ ᱚᱞ ᱦᱮᱱᱟᱜᱼᱟ ᱥᱮ ᱠᱤᱱᱛᱩ ᱢᱚᱸᱬᱮ ᱫᱤᱱ ᱫᱚ ᱩᱱᱟᱹᱜ ᱫᱚ ᱚᱠᱟ ᱚᱱᱠᱟ ᱫᱤᱥᱚᱢ ᱠᱚᱨᱮ ᱫᱚᱢᱮ ᱫᱚ ᱵᱟᱠᱚ ᱢᱟᱱᱟᱣ ᱜᱮᱭᱟ ᱥᱮ᱾ ᱟᱵᱚ ᱱᱚᱣᱟ ᱵᱮᱝᱜᱚᱞ ᱠᱚᱨᱮ ᱫᱚ ᱫᱤᱭᱮ ᱦᱮᱛᱳᱜ ᱫᱚ ᱯᱮ ᱫᱤᱱ ᱜᱮ ᱪᱟᱞᱟᱣ ᱦᱟᱛᱟᱲᱚᱜ ᱠᱟᱱᱟ᱾
ᱟᱪᱪᱷᱟ
ᱫᱤᱭᱮ ᱟᱯᱮ ᱥᱮᱜ ᱫᱚ?
ᱟᱞᱮ ᱥᱮᱫ ᱦᱚᱸ ᱯᱮ ᱫᱤᱱ ᱜᱮ, ᱯᱩᱭᱞᱩ ᱫᱤᱱ ᱦᱤᱞᱳᱜ ᱫᱚᱠᱚ ᱰᱟᱹᱝᱨᱤ ᱠᱚ ᱡᱟᱜᱟᱣ ᱠᱚᱣᱟ, ᱯᱚᱨᱮᱨ ᱫᱤᱱ ᱦᱤᱞᱳᱜ ᱫᱚᱠᱚ ᱟᱲᱟᱜ ᱫᱟᱨᱟᱢ ᱠᱚᱣᱟ ᱛᱟᱨᱯᱚᱨᱮ ᱫᱤᱱ ᱦᱤᱞᱳᱜ ᱠᱚ ᱠᱷᱩᱱᱴᱟᱹᱣ ᱠᱚᱣᱟ᱾
ᱦᱩᱸ ᱟᱪᱪᱷᱟ ᱟᱪᱪᱷᱟ ᱦᱮᱸ ᱟᱞᱮ ᱟᱞᱮ ᱥᱮᱜ ᱫᱚ ᱚᱝ ᱠᱟ ᱫᱚ ᱵᱟᱝ-ᱟ ᱟᱞᱮ ᱥᱮᱜ ᱫᱚ ᱯᱟᱹᱭᱞᱟᱹ ᱫᱚᱠᱚ ᱡᱟᱜᱟᱣ ᱠᱮᱜ ᱠᱚᱣᱟ ᱥᱮ ᱫᱤᱭᱮ ᱡᱟᱜᱟᱣ ᱠᱟᱛᱮᱫ ᱫᱤᱭᱮ ᱛᱟ ᱯᱚᱨᱮ ᱫᱤᱱ ᱫᱚ ᱡᱤᱨᱟᱹᱣ ᱠᱚᱣᱟ ᱠᱚ ᱡᱤᱨᱟᱹᱣ ᱠᱟᱛᱮᱜ ᱦᱮᱸ ᱡᱤᱨᱟᱹᱣ ᱠᱟᱛᱮᱜ ᱫᱤᱭᱮ ᱛᱟᱨᱯᱚᱨᱮᱨ ᱫᱤᱱ ᱟᱱᱮ ᱠᱷᱩᱱᱴᱟᱹᱣ ᱠᱟᱠᱚ᱾
ᱚᱸ ᱟᱞᱮ ᱥᱮᱜ ᱦᱚᱸ ᱚᱝᱠᱟ ᱜᱮ᱾
ᱩᱸᱻ
ᱚᱱᱠᱟᱱ ᱠᱟᱛᱷᱟ ᱥᱚᱨᱦᱟᱭ ᱧᱮᱞ ᱠᱚᱢ ᱪᱟᱞᱟᱣ ᱵᱟᱲᱟ ᱠᱟᱱᱟ ᱥᱮ ᱵᱟᱝ-ᱟ?
ᱥᱚᱦᱚᱨᱟᱭ ᱧᱮᱞ ᱠᱚᱫᱚ ᱦᱮᱸ ᱥᱮᱱ ᱠᱟᱹᱤᱧ ᱠᱤᱱᱛᱩ ᱟᱫᱚ, ᱟᱞᱮ ᱥᱮᱜ ᱫᱚ ᱩᱱᱟᱹᱜ ᱫᱚ ᱵᱟᱝ ᱦᱩᱭᱩᱜ ᱜᱤᱭᱟ ᱠᱟᱨᱚᱱ ᱪᱮᱜ ᱠᱷᱟᱹᱛᱤᱨ ᱞᱮᱭ ᱢᱮᱥᱮ ᱰᱟᱝᱨᱤ ᱠᱚᱦᱚᱸ ᱯᱟᱹᱪᱩᱜ ᱠᱟᱜ ᱠᱚᱣᱟ ᱥᱮ ᱟᱨ ᱚᱱᱟ ᱦᱮᱛᱳᱜ ᱫᱚ ᱚᱱᱟ ᱨᱟᱜ ᱚᱱᱠᱟ ᱨᱟᱥᱛᱟ ᱠᱚᱦᱚᱸ ᱠᱚ ᱵᱷᱟᱹᱞᱟᱹᱭ ᱠᱟᱫᱟ ᱠᱚ ᱟᱨ ᱫᱤᱭᱮ ᱚᱱᱠᱟ ᱰᱟᱦᱤ ᱴᱟᱹᱦᱤ ᱠᱚᱦᱚᱸ ᱵᱟᱩᱜ᱾ ᱢᱟᱱᱮ ᱜᱚᱰᱟ ᱠᱚᱦᱚᱸ ᱵᱟᱹᱱᱩᱜᱼᱟ ᱡᱮ ᱚᱠᱟ ᱠᱚᱨᱮ ᱰᱟᱝᱨᱤᱢ ᱛᱚᱞ ᱠᱚᱣᱟ᱾ ᱟᱫᱚ ᱫᱤᱭᱮ ᱚᱱᱮ ᱮᱴᱟᱜ ᱟᱹᱛᱳ ᱥᱮᱜ ᱜᱮ ᱪᱟᱞᱟᱣ ᱦᱳᱭᱳᱜ ᱜᱤᱭᱟ ᱟᱫᱚ ᱚᱱᱟ ᱛᱮᱜᱮ ᱟᱫᱚ ᱩᱱᱟᱹᱜ ᱫᱚ ᱵᱟᱞᱮ ᱪᱟᱞᱟᱜ ᱜᱮᱭᱟ᱾
ᱪᱪᱷᱟ
ᱦᱮᱸ ᱥᱟᱺᱜᱤᱧ ᱧᱚᱜ ᱨᱮᱜᱮ ᱦᱳᱭᱳᱜ ᱜᱮᱭᱟ ᱛᱚ
ᱥᱚᱦᱚᱨᱟᱭ ᱨᱮ ᱪᱮᱫ ᱪᱮᱫ ᱠᱚᱠᱚ ᱟᱞᱮ ᱥᱮᱫ ᱦᱚᱸ ᱦᱩᱭ ᱫᱚ ᱦᱩᱭᱩᱜ ᱜᱮᱭᱟ ᱥᱚᱦᱚᱨᱟᱭ ᱫᱚ ᱵᱮᱥᱜᱮ ᱦᱩᱭᱩᱜᱼᱟ ᱾ ᱡᱟᱠ ᱡᱚᱢᱚᱠ ᱜᱮ ᱦᱩᱭᱩᱜᱼᱟ ᱵᱷᱟᱜᱮ ᱜᱮ ᱟᱠᱷᱲᱟ ᱠᱚ ᱦᱩᱭᱩᱜᱼᱟ ᱾
ᱟᱪᱪᱷᱟ ᱟᱪᱪᱷᱟ ᱟᱯᱮ ᱥᱮᱜ ᱫᱚ ᱚᱱᱠᱟ ᱰᱟᱹᱦᱤ ᱠᱚ ᱢᱮᱱᱟᱜᱼᱟ ᱥᱮ ᱪᱮᱫ?
ᱟᱸ ᱰᱟᱹᱦᱤ ᱫᱚ ᱚᱱᱠᱟ ᱫᱚ ᱵᱟᱹᱱᱩᱜ ᱟᱱᱟ ᱟᱞᱮ ᱫᱚ ᱵᱟᱹᱫᱽ ᱠᱷᱮᱛ ᱠᱚ ᱢᱮᱫᱴᱟᱝ ᱢᱮᱫᱴᱟᱝ ᱯᱷᱟᱸᱠᱟ ᱛᱟᱦᱮᱱᱟ ᱛᱚ ᱚᱱᱟ ᱠᱚᱨᱮ ᱜᱮ ᱟᱨ ᱵᱟᱝᱠᱷᱟᱱ ᱦᱚᱨ ᱫᱷᱟᱨᱮ ᱫᱷᱟᱨᱮ ᱛᱮᱜᱮ ᱠᱚ ᱠᱷᱩᱱᱴᱟᱹᱣ ᱠᱚᱣᱟ ᱠᱚ ᱾ ᱡᱟᱭᱜᱟ ᱠᱚᱢᱟ ᱵᱟᱱᱩᱜ ᱟᱱᱟ ᱚᱱᱠᱟ ᱾ ᱪᱟᱥ ᱪᱟᱥ ᱟᱠᱚᱛᱚ ᱥᱚᱵ ᱥᱚᱢᱚᱭ ᱮᱱᱛᱮ ᱚᱱᱟ ᱠᱷᱟᱹᱛᱤᱨ ᱚᱱᱟᱜᱮ
ᱦᱳᱭ ᱚᱱᱟᱜᱮ ᱟᱨᱚ ᱤᱭᱟᱹ ᱦᱳᱭ ᱚᱱᱟᱜᱮ ᱟᱯᱮ ᱚᱱᱛᱮ ᱫᱚ ᱪᱮᱫ ᱠᱚ ᱪᱮᱫ ᱠᱚᱠᱚ ᱮᱱᱮᱡᱟ ᱡᱚᱠᱷᱚᱱ ᱠᱚ ᱥᱚᱦᱚᱨᱟᱭ ᱠᱚᱜᱼᱟ ᱛᱚᱠᱷᱚᱱ ᱪᱮᱫ ᱪᱮᱫ ᱠᱚᱠᱚ ᱮᱱᱮᱡᱟ ᱢᱟᱛᱚᱣᱟᱨ ᱠᱚᱠᱚ ᱮᱱᱮᱡ ᱜᱮᱭᱟ?
ᱵᱟᱝᱼᱟ ᱟᱞᱮᱥᱮᱫ ᱫᱚ ᱩᱱᱟᱹᱜ ᱠᱤᱪᱷᱩ ᱫᱚ ᱵᱟᱝ ᱦᱩᱭᱩᱜᱼᱟ ᱥᱩᱫᱩ ᱪᱮᱜᱠᱟ ᱞᱮᱢᱮᱥᱮ ᱚᱱᱮ ᱡᱮᱫᱤᱱ ᱠᱷᱩᱱᱴᱟᱹᱣ ᱦᱩᱭᱩᱜ ᱢᱟᱱᱮ ᱡᱮᱫᱤᱱ ᱠᱚ ᱤᱭᱟᱹ ᱠᱟᱣᱟᱠᱚ ᱡᱟᱜᱟᱣ ᱠᱟᱣᱟᱠᱚ ᱦᱮᱸᱥᱮ ᱩᱱ ᱦᱤᱞᱳᱜ ᱫᱚ ᱥᱮᱛᱟᱜ ᱵᱮᱲᱟ ᱠᱷᱚᱱᱟᱜ ᱮᱢ ᱜᱮᱜ-ᱜᱩᱨᱤᱡ ᱠᱮᱫᱟ ᱫᱤᱭᱮ ᱜᱮᱜ-ᱜᱩᱨ ᱜᱮᱜ ᱜᱩᱨᱤᱡ ᱠᱟᱛᱮᱫ ᱫᱤᱭᱮ ᱟᱫᱚ ᱚᱱᱟ ᱫᱚ ᱰᱟᱝᱨᱤ ᱠᱚᱢ ᱟᱹᱨᱩᱜ ᱮᱭᱟ ᱜᱷᱟᱥ ᱠᱚᱢ ᱜᱮᱫ ᱟᱭᱟ ᱫᱤᱭ ᱛᱯᱚᱨᱮ ᱟᱹᱭᱩᱵ ᱵᱮᱲᱟ ᱠᱷᱟᱱ ᱜᱮ ᱟᱫᱚ ᱥᱩᱱᱩᱢ ᱠᱚᱢ ᱚᱡᱚᱜ ᱟᱭᱟ, ᱥᱩᱱᱩᱢ ᱠᱚ ᱚᱡᱚᱜ ᱠᱟᱛᱮᱫ ᱜᱷᱟᱥ ᱠᱚᱢ ᱮᱢᱟᱭᱟ ᱦᱮᱸ ᱫᱤᱭᱮ ᱛᱟᱯᱚᱨᱮ ᱫᱤᱱ ᱫᱚ ᱛᱚ ᱟᱫᱚ ᱛᱟᱯᱚᱨᱮᱨ ᱫᱤᱱ ᱫᱚ ᱟᱞᱮ ᱫᱚ ᱪᱮᱫ ᱦᱚᱸ ᱵᱟᱞᱮ ᱪᱤᱠᱟᱹᱭ ᱜᱮᱭᱟ ᱥᱮ ᱛᱟᱯᱚᱨᱮ ᱫᱤᱱ ᱫᱚ᱾ ᱫᱤᱭᱮ ᱩᱱ ᱦᱤᱞᱳᱜ ᱦᱚᱸ ᱚᱱᱠᱟ ᱜᱮ ᱰᱟᱝᱨᱤ ᱠᱚᱢ ᱤᱭᱟᱹ ᱠᱮᱫᱮᱭᱟ ᱟᱨᱩᱵ ᱠᱮᱫᱮᱭᱟᱢ ᱜᱷᱟᱥ ᱠᱚᱢ ᱮᱢᱟᱫᱮᱭᱟ ᱥᱩᱱᱩᱢ ᱠᱚᱢ ᱚᱡᱚᱜ ᱟᱫᱮᱭᱟ ᱴᱷᱤᱠ ᱜᱮᱭᱟ ᱫᱤᱭᱮ ᱛᱟᱯᱚᱨᱮ ᱡᱮᱫᱤᱱ ᱡᱮᱫᱤᱱ ᱡᱮᱫᱤᱱ ᱠᱷᱩᱱᱴᱟᱹᱣ ᱦᱩᱭᱩᱜᱼᱟ ᱟᱫᱚ ᱩᱱ ᱦᱤᱞᱳᱜ ᱜᱮ ᱯᱤᱴᱷᱟᱹ ᱠᱮᱜ ᱟᱢ ᱯᱤᱴᱷᱟᱹ ᱠᱟᱛᱮ ᱢᱟᱱᱮ ᱚᱱ ᱤᱱᱠᱟᱹ ᱛᱟᱨᱟᱥᱤᱧ ᱥᱮᱫ ᱮᱢ ᱯᱤᱴᱷᱟᱹ ᱠᱮᱫᱟ ᱛᱟᱨᱟᱥᱤᱧ ᱥᱮᱫ ᱯᱤᱴᱷᱟᱹ ᱠᱟᱛᱮᱫ ᱫᱤᱭᱮ ᱩᱱ ᱥᱚᱢᱚᱭ ᱜᱮ ᱰᱟᱝᱨᱤᱢ ᱤᱭᱟᱹᱭᱮᱭᱟ ᱪᱮ ᱠᱚ ᱞᱟᱹᱭᱟ ᱩᱸ ᱵᱤᱫᱟᱹᱭᱮᱭᱟᱢ ᱵᱤᱫᱟᱹᱭ ᱠᱟᱛᱮ ᱫᱤᱭᱮ ᱛᱟᱯ ᱯᱚᱨᱮ ᱟᱫᱚ ᱠᱷᱩᱱᱴᱟᱹᱣ ᱦᱩᱭᱩᱜᱼᱟ, ᱠᱷᱩᱱᱴᱟᱹᱣ ᱦᱩᱭ ᱠᱟᱛᱮ ᱫᱤᱭᱮ ᱩᱠᱩᱨᱤᱡ ᱟᱫᱚ ᱟᱞᱮᱥᱮᱫᱚ ᱟᱫᱚ ᱠᱷᱩᱱᱴᱟᱹᱣ ᱧᱮᱞ ᱞᱮ ᱪᱟᱞᱟᱜᱼᱟ, ᱟᱫᱚ ᱫᱤᱭᱮ ᱛᱟᱨᱯᱚᱨᱮ ᱚᱱᱮ ᱤᱭᱟᱹ ᱠᱚᱠᱚ ᱮᱱᱮᱡᱟᱼᱟ ᱥᱟᱲᱯᱟ ᱠᱚ ᱮᱱᱮᱡᱟ ᱾
ᱟᱞᱮ ᱱᱚᱛᱮ ᱫᱚ ᱥᱟᱲᱯᱟ ᱫᱚ ᱵᱟᱠᱚ ᱮᱱᱮᱡᱟ ᱟᱞᱮ ᱱᱚᱛᱮ ᱫᱚ ᱢᱟᱛᱣᱟᱨ ᱠᱷᱟᱹᱞᱤ ᱠᱚ ᱮᱱᱮᱡᱟ᱾
ᱚ ᱟᱪᱪᱷᱟ ᱚᱱᱟ ᱫᱚ ᱪᱮᱜᱠᱟ ᱢᱟᱛᱣᱟᱨ ᱫᱚ?
ᱢᱟᱛᱣᱟᱨ ᱚᱱᱝᱠᱟ ᱜᱮᱠᱚ ᱮᱱᱮᱡᱟ ᱚᱱᱟ ᱥᱩᱫᱷᱩ ᱥᱚᱦᱨᱟᱭ ᱥᱚᱦᱨᱟᱭ ᱵᱟᱠᱷᱨᱟ ᱠᱚ ᱮᱱᱮᱡᱟ ᱥᱚᱦᱨᱟᱭ ᱨᱮ ᱟᱨ ᱞᱟᱜᱽᱲᱮ ᱠᱚᱠᱚ ᱮᱱᱮᱡᱟ᱾
ᱩᱸ ᱟᱪᱪᱷᱟ ᱟᱪᱪᱷᱟ ᱟᱪᱪᱷᱟ ᱟᱪᱪᱷᱟ ᱪᱷᱟ ᱾
ᱟᱴᱟᱜ᱾ ᱟᱞᱮ ᱚᱱᱛᱮ ᱫᱚ ᱚᱱᱟ ᱢᱟᱛᱣᱟᱨ ᱮᱱᱮᱡ ᱞᱟᱹᱜᱤᱫ ᱜᱮ ᱦᱚᱲ ᱠᱚ ᱞᱟᱸᱜᱟ ᱪᱟᱵᱟᱜᱼᱟ, ᱚᱱᱟ ᱢᱟᱛᱣᱟᱨ ᱠᱷᱟᱹᱛᱤᱨ ᱛᱮᱜᱮ ᱯᱩᱨᱟᱹ ᱠᱚ ᱟᱠᱷᱲᱟ ᱫᱚ ᱯᱩᱨᱟᱹ ᱡᱚᱢᱟᱴᱚᱜᱼᱟ᱾
ᱦᱩᱸ ᱢᱟᱛᱣᱟᱨ ᱫᱚ ᱚᱱᱟ ᱫᱚ ᱪᱮᱫ ᱠᱟ ᱠᱚ ᱮᱱᱮᱪᱟ ᱚᱱᱟ ᱫᱚ ᱠᱩᱲᱤ ᱜᱤᱫᱽᱨᱟᱹ ᱠᱚ ᱮᱱᱮᱪᱟ ᱥᱮ ᱠᱚᱲᱟ ᱜᱤᱫᱽᱨᱟᱹ? ᱚ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ᱾ ᱫᱤᱭᱟᱹ ᱚᱱᱟ ᱫᱚ ᱪᱮᱜ ᱠᱟᱢ ᱮᱱᱮᱪᱟ ᱚᱱᱟ ᱫᱚ?
ᱚᱱᱟ ᱫᱚ ᱚᱱᱟ ᱚᱝᱠᱟ ᱜᱮ ᱪᱮᱫ ᱠᱚ ᱮᱱᱮᱡᱼᱟ ᱥᱮᱨᱮᱧ ᱥᱮᱨᱮᱧ ᱮᱨᱮᱜ ᱫᱚᱱ ᱟᱛᱮ ᱯᱟᱞᱮᱱ ᱠᱚ ᱮᱱᱮᱡᱟ ᱚᱱᱟ ᱫᱚ᱾ ᱞᱟᱜᱽᱲᱮ ᱢᱟ ᱤᱭᱟᱹ ᱜᱮᱵᱚᱱ ᱦᱳᱭ ᱮᱱᱮᱡ ᱵᱟᱲᱟ ᱠᱟᱹᱫᱟᱹᱧ᱾ ᱫᱚᱱᱟᱜ ᱜᱮᱭᱟ ᱠᱚ ᱚᱱᱟ ᱦᱚᱸ ᱦᱩᱭᱩᱜ ᱜᱮᱭᱟ᱾ ᱞᱟᱜᱽᱲᱮ ᱦᱚᱸ ᱦᱩᱭᱩᱜ ᱜᱮᱭᱟ ᱦᱮᱸ ᱥᱚᱨᱦᱟᱭ ᱨᱮᱫᱚ ᱤᱱᱟᱹ ᱜᱮᱠᱚ ᱮᱱᱮᱡᱟ ᱾
ᱚᱻ
ᱩᱸ ᱥᱮᱨᱮᱧ ᱠᱚ ᱥᱮᱨᱮᱧ ᱠᱚ ᱦᱩᱭᱩᱜ ᱜᱮᱭᱟ ᱟᱯᱮᱱ ᱚᱱᱛᱮᱠᱚ ᱥᱮᱨᱮᱧ ᱜᱮᱭᱟ ᱠᱚ?
ᱦᱮᱸ ᱥᱮᱨᱮᱧ ᱜᱮᱭᱟ ᱠᱚ ᱦᱮᱸ ᱦᱮᱸ ᱦᱮᱸ ᱥᱮᱨᱮᱧ ᱜᱮᱭᱟᱠᱚ ᱾ ᱵᱟᱝᱜᱮ ᱤᱧᱫᱚ ᱵᱟᱹᱧ ᱥᱮᱨᱮᱧ ᱠᱟᱜ-ᱟ ᱵᱟᱹᱧ ᱵᱟᱲᱟᱭᱟ ᱥᱮᱨᱮᱧ ᱠᱚᱜᱮ ᱾ ᱟᱢᱮᱢ ᱥᱮᱨᱮᱧ ᱠᱟᱫᱟᱢ?
ᱵᱟᱝᱜᱮ ᱥᱮᱨᱮᱧ ᱠᱚᱫᱚ ᱵᱟᱹᱧ ᱥᱮᱨᱮᱧ ᱟᱠᱟᱫᱟ ᱢᱮᱱᱠᱷᱟᱱ ᱟᱸᱡᱚᱢ ᱟᱠᱟᱫᱟᱹᱧ ᱚᱱᱟ ᱠᱚᱨᱮ ᱫᱚ ᱪᱟᱞᱟᱣ ᱠᱟᱛᱮ ᱦᱚᱸ᱾ ᱜᱚᱲᱚ ᱠᱚᱫᱚᱧ ᱜᱚᱲᱚ ᱵᱟᱲᱟ ᱟᱠᱟᱫ ᱠᱚᱜᱮ ᱟᱫᱚ ᱤᱧ ᱱᱤᱡᱮ ᱛᱮᱛᱚ ᱡᱮ ᱥᱮᱨᱮᱧ ᱠᱟᱛᱮ ᱤᱧ ᱥᱮᱨᱮᱧᱟ ᱚᱱᱠᱟ ᱫᱚ ᱵᱟᱝᱟ᱾
ᱚ ᱟᱪᱪᱷᱟ, ᱟᱪᱪᱷᱟ᱾ ᱫᱤᱭᱮ ᱛᱟᱦᱚᱞᱮ ᱚᱱᱟ ᱫᱚᱝ ᱮᱱᱮᱡ ᱠᱚᱨᱮ ᱫᱚᱢ ᱥᱮᱨᱮᱧ ᱵᱟᱲᱟ ᱟᱠᱟᱜᱼᱟ ᱥᱮ ᱵᱟᱝ?
ᱦᱚᱸ ᱫᱚᱝ ᱮᱱᱮᱡ ᱠᱚᱨᱮ ᱫᱚ ᱥᱮᱨᱮᱧ ᱵᱟᱲᱟ ᱦᱩᱭ ᱠᱟᱱᱟ ᱾ ᱦᱚᱲ ᱥᱟᱞᱟᱜ ᱫᱚ ᱛᱮᱞᱟ ᱦᱩᱭ ᱟᱠᱟᱱᱟ ᱜᱤᱛᱤ ᱥᱮᱨᱮᱧ ᱫᱚ ᱵᱟᱝᱟ᱾
ᱦᱮᱸ ᱦᱮᱸ ᱦᱮᱸ, ᱚ ᱟᱪᱪᱷᱟ ᱟᱪᱪᱷᱟ, ᱟᱢ ᱫᱚ ᱛᱟᱹᱦᱩ ᱡᱟᱭᱦᱳᱠ ᱛᱮᱞᱟ ᱠᱟᱜᱼᱟᱢ ᱤᱧ ᱫᱚ ᱚᱱᱟ ᱦᱚᱸ ᱵᱟᱝ ᱜᱮ᱾
ᱦᱮᱛᱚ ᱾ ᱛᱮᱞᱟ ᱫᱚ ᱫᱚᱨᱠᱟᱨ ᱜᱮ, ᱛᱤᱱᱟᱹᱜ ᱜᱟᱱ ᱪᱮᱫ ᱪᱮᱫ ᱮᱱᱮᱡ ᱠᱚ ᱵᱟᱲᱟᱭ ᱜᱮᱭᱟ ᱮᱱᱮᱡ ᱠᱚ ᱦᱩᱭᱩᱜ ᱜᱮᱫᱚ ᱥᱟᱲᱯᱟ ᱮᱱᱮᱡ ᱠᱚ ᱵᱟᱲᱟᱭ ᱜᱮᱭᱟ?
ᱵᱟᱝ ᱤᱧᱫᱚ ᱥᱟᱲᱯᱟ ᱮᱱᱮᱡ ᱫᱚ ᱵᱟᱹᱧ ᱵᱟᱲᱟᱭᱟ ᱛᱤᱥ ᱦᱚᱸ ᱵᱟᱹᱧ ᱮᱱᱮᱡ ᱵᱟᱲᱟ ᱟᱠᱟᱜᱼᱟ᱾ ᱚᱱᱮ ᱪᱮᱫ ᱫᱚ ᱞᱟᱜᱽᱮᱲᱮ ᱮᱱᱮᱡ ᱫᱚᱝ ᱮᱱᱮᱡ ᱚᱱᱟ ᱠᱚᱜᱮ ᱟᱫᱚᱢ ᱵᱟᱹᱧ ᱮᱱᱮᱡᱼᱟ, ᱟᱨ ᱚᱱᱮ ᱯᱟᱠᱟ ᱯᱟᱠᱟ ᱮᱱᱮᱡ ᱠᱚ ᱪᱮᱫ ᱠᱚ ᱠᱟᱱ ᱟᱫᱚ ᱵᱟᱹᱧ ᱮᱱᱮᱡ ᱵᱟᱲᱟ ᱟᱠᱟᱜᱼᱟ ᱩᱱᱟᱹᱜ ᱫᱚ᱾ ᱟᱢᱫᱚ ᱪᱮᱫ ᱮᱱᱮᱡ ᱠᱚᱢ ᱵᱟᱲᱟᱭ ᱜᱮᱭᱟ?
ᱥᱟᱲᱯᱟ ᱮᱱᱮᱡ ᱢᱟ ᱵᱟᱝ ᱦᱩᱭᱩᱜ ᱜᱮᱭᱟ ᱟᱞᱮ ᱥᱮᱫ ᱢᱟ ᱚᱱᱛᱮ ᱫᱚ᱾
ᱦᱩᱸ, ᱦᱩᱸ, ᱦᱩᱸ᱾
ᱠᱚ ᱫᱚᱝ ᱠᱚ ᱤᱱᱟᱹ ᱠᱚᱜᱮ ᱦᱩᱭ ᱵᱟᱲᱟᱜᱼᱟ ᱛᱚ, ᱟᱨ ᱪᱮᱫ ᱦᱚᱸ ᱟᱨ ᱩᱱᱤ ᱢᱟᱛᱣᱟᱨ ᱠᱚ ᱚᱱᱟᱠᱚ᱾
ᱚ ᱟᱪᱪᱷᱟ, ᱟᱪᱪᱷᱟ᱾ ᱦᱮᱸ ᱫᱤᱭᱮ ᱚᱢᱵᱚᱵᱚᱛᱤ ᱨᱮ ᱚᱲᱟᱜ ᱮᱢ ᱪᱟᱞᱟᱣ ᱞᱮᱱ ᱛᱟᱦᱮᱸᱜᱼᱟ?
ᱵᱟᱝᱟ ᱵᱟᱹᱧ ᱪᱟᱞᱟᱣ ᱟᱠᱟᱱᱟ᱾ᱪᱮᱠᱟ ᱠᱚ ᱟᱢᱵᱚᱵᱚᱛᱤ ᱜᱮ ᱟᱯᱮ ᱱᱚᱛᱮ?
ᱟᱞᱮ ᱱᱚᱱᱛᱮ ᱟᱢᱵᱟ ᱵᱚᱛᱤᱜᱟ ᱚᱱᱮ ᱛᱚ ᱡᱮᱫᱤᱱ ᱟᱢᱵᱟᱵᱩᱛᱤ ᱩᱱ ᱦᱤᱞᱳᱜ ᱫᱚ ᱚᱲᱟᱜ ᱠᱚᱢ ᱜᱮᱡ ᱜᱩᱨᱤᱡᱟ ᱜᱮᱡ ᱜᱩᱨᱤᱡ ᱛᱟᱨᱯᱚᱨᱮ ᱫᱟᱠᱟ ᱠᱚᱢ ᱤᱭᱟᱹ ᱢᱟᱱᱮ ᱡᱮ ᱫᱤᱱ ᱟᱢᱵᱟᱵᱚᱛᱤ ᱦᱩᱭᱩᱜᱼᱟ ᱩᱱ ᱦᱤᱞᱚᱜ ᱫᱚ ᱚᱲᱟᱜ ᱠᱚᱢ ᱜᱮᱡ ᱜᱩᱨᱤᱡ ᱠᱮᱫᱟ᱾ ᱜᱮᱡ ᱜᱩᱨᱤᱡ ᱠᱟᱛᱮ ᱫᱤᱭᱮ ᱛᱟᱯᱚᱨᱮ ᱟᱫᱚ ᱚᱱᱮ ᱠᱟᱱᱴᱷᱟᱲ ᱠᱚ ᱠᱟᱱᱴᱷᱟᱲ ᱠᱚ ᱩᱞ ᱠᱚ ᱢᱟᱱᱮ ᱡᱟᱦᱟᱱᱟᱜ ᱯᱷᱚᱞ ᱯᱟᱠᱚᱲ ᱠᱚᱢ ᱤᱭᱟᱹ ᱢᱟᱱᱮ ᱡᱟᱦᱟᱸᱭ ᱜᱮ ᱚᱲᱟᱜ ᱦᱚᱲ ᱢᱤᱫ ᱦᱚᱲᱮᱢ ᱛᱩᱯᱩ ᱦᱮᱡ ᱮᱱᱛᱮ ᱫᱤᱭᱮ ᱛᱟᱯᱚᱨᱮ ᱫᱚ ᱚᱱᱟ ᱠᱚᱢ ᱵᱚᱸᱜᱟᱭᱟ, ᱟᱫᱚ ᱚᱱᱟ ᱠᱚ ᱵᱚᱸᱜᱟ ᱠᱟᱛᱮ ᱜᱮ ᱡᱚᱢ ᱦᱩᱭᱩᱜ ᱟᱫᱚ ᱡᱚᱢ ᱠᱟᱛᱮᱫ ᱫᱤᱭᱮ ᱛᱟᱯᱚᱨᱮ ᱟᱫᱚ ᱫᱟᱠᱟ ᱠᱚᱞᱮ ᱤᱥᱤᱱᱟᱞᱮ, ᱫᱤᱭᱮ ᱫᱟᱠᱟ ᱠᱚ ᱤᱥᱤᱱ ᱠᱟᱛᱮᱫ ᱫᱤᱭᱮ ᱛᱟᱨᱟᱥᱤᱧ ᱵᱮᱲᱟ ᱫᱚ ᱟᱫᱚ ᱚᱱᱮ ᱯᱟᱛᱲᱟᱢ ᱯᱟᱹᱴᱤᱭᱟ ᱛᱟᱯᱚᱨᱮ ᱯᱟᱛᱲᱟᱢ ᱯᱟᱹᱴᱤ ᱛᱮ ᱟᱫᱚ ᱮᱥᱮᱢ ᱯᱤᱴᱷᱟᱹᱭᱟᱢ᱾
ᱚᱻ ᱟᱞᱮ ᱥᱮᱫ ᱫᱚ ᱯᱤᱴᱷᱟᱹ ᱫᱚ ᱩᱱᱟᱹᱜ ᱫᱚ ᱵᱟᱠᱚ ᱯᱤᱴᱷᱟᱹᱭᱟ, ᱢᱮᱱ ᱠᱷᱟᱱ ᱟᱢᱵᱚᱵᱚᱛᱤ ᱫᱚ ᱱᱚᱝᱠᱟ ᱟᱞᱮ ᱚᱱᱛᱮ ᱫᱚ ᱱᱚᱱᱠᱟ ᱦᱩᱭᱩᱜᱼᱟ, ᱚᱲᱟᱜ ᱫᱩᱣᱟᱹᱨᱮᱢ ᱜᱮᱡ ᱜᱩᱨᱤᱡ ᱮᱜ ᱜᱮᱭᱟ ᱥᱮᱛᱟᱜ ᱨᱮ ᱟᱭᱚᱭ ᱜᱮᱡ ᱜᱩᱨᱤᱡᱟ᱾ ᱛᱟᱨᱯᱚᱨᱮ ᱜᱮᱡ ᱜᱩᱨᱤᱡ ᱠᱟᱛᱮ ᱚᱱᱟ ᱠᱚ ᱚᱲᱟᱜ ᱫᱩᱣᱟᱹᱨ ᱥᱟᱯᱷᱟ ᱥᱟᱹᱯᱷᱤ ᱠᱟ ᱛᱟᱨᱯᱚᱨᱮ ᱵᱟᱵᱟ ᱵᱟᱵᱟᱭ ᱛᱩᱯᱩᱱ ᱯᱷᱟᱨᱪᱟᱜ ᱛᱮ ᱟᱵᱚᱣᱟᱜ ᱡᱟᱦᱟᱸ ᱵᱚᱸᱜᱟ ᱵᱩᱨᱩ ᱨᱮᱱᱟᱜ ᱪᱮᱜ ᱠᱟᱱ ᱞᱩᱜᱽᱲᱤ ᱞᱟᱯᱚ ᱠᱚ ᱢᱮᱱᱟᱜ ᱛᱟᱵᱚᱱᱟ, ᱚᱱᱠᱟᱱᱟᱜ ᱞᱩᱜᱽᱲᱤ ᱞᱟᱯᱚ ᱛᱮ ᱫᱷᱩᱛᱤᱜ ᱛᱮ ᱛᱟᱨᱯᱚᱨᱮ ᱟᱫᱚ ᱵᱚᱸᱜᱟ ᱵᱚᱸᱜᱟ ᱠᱚᱭ ᱵᱚᱸᱜᱟ ᱟᱠᱚᱣᱟ, ᱩᱞ ᱠᱟᱱᱴᱷᱟᱲ ᱠᱚ ᱡᱟᱦᱟᱸ ᱡᱚ ᱵᱤᱞᱤ ᱠᱚ᱾
ᱦᱮᱸ ᱦᱮᱸ ᱦᱮᱸ, ᱫᱤᱭᱮᱹ ᱛᱟᱦᱞᱮ ᱟᱯᱮ ᱥᱮᱫ ᱫᱚ ᱵᱟᱠᱚ ᱯᱤᱴᱷᱟᱹᱭᱟ?
ᱯᱤᱴᱷᱟᱹ ᱫᱚ ᱵᱟᱠᱚ ᱯᱤᱴᱷᱟᱹᱭᱟ ᱟᱞᱮ ᱱᱚᱛᱮ ᱫᱚ ᱡᱟᱹᱥᱛᱤ ᱥᱟᱠᱨᱟᱛ ᱨᱮᱠᱚ ᱯᱤᱴᱷᱟᱹᱭᱟ ᱤᱱᱟᱹ ᱜᱮᱛᱟᱞᱮ ᱯᱤᱴᱷᱟᱹ᱾
ᱚ ᱟᱪᱪᱷᱟ ᱥᱟᱠᱨᱟᱛ ᱨᱮᱜᱮ ᱯᱮ ᱫᱚ?
ᱦᱮᱸ᱾
ᱚ ᱟᱞᱮ ᱥᱮᱫ ᱫᱚ ᱯᱤᱴᱷᱟᱹᱭ ᱜᱮᱭᱟᱠᱚ ᱚᱠᱚᱭ ᱫᱚ ᱥᱩᱠᱨᱤ ᱠᱚᱠᱚ ᱜᱚᱡ ᱠᱚᱣᱟ ᱟᱫᱚ ᱚᱠᱚᱭ ᱡᱟᱦᱟᱸ ᱥᱩᱠᱨᱤ ᱥᱩᱠᱨᱤ ᱡᱤᱞ ᱦᱚᱸ ᱵᱟᱢ ᱡᱚᱢᱟ ᱩᱱᱠᱩ ᱫᱚ ᱥᱤᱢ ᱡᱤᱞ ᱠᱚᱢ ᱯᱤᱴᱷᱟᱹᱭᱟ ᱦᱮᱸ᱾
ᱵᱷᱟᱜᱮ ᱠᱟᱛᱷᱟ ᱛᱚ ᱚᱝᱠᱟᱢᱟ
ᱦᱮᱸᱛᱚ ᱫᱤᱭᱮ ᱟᱯᱮᱥᱮᱫ ᱪᱮᱫᱠᱟᱭ ᱫᱟᱜ ᱮᱫᱟ?
ᱫᱟᱜ ᱫᱚᱭ ᱫᱟᱜᱮᱫ ᱜᱮᱭᱟ ᱪᱟᱥ ᱠᱟᱹᱢᱤ ᱠᱚᱦᱚᱸ ᱞᱟᱜᱟᱣ ᱜᱚᱫᱚᱜ ᱠᱟᱱᱟ᱾ ᱫᱟᱜᱮᱫ ᱜᱮᱭᱟᱭ ᱱᱤᱭᱟᱹ ᱠᱚᱴᱷᱮᱱ, ᱟᱯᱮ ᱚᱱᱛᱮ ᱫᱚ?
ᱟᱞᱮ ᱚᱱᱛᱮ ᱦᱚᱸᱜᱼᱚᱭ ᱛᱚ ᱫᱟᱜ ᱫᱟᱜᱮᱜ ᱜᱮᱭᱟᱭ ᱠᱤᱱᱛᱩ ᱛᱮᱦᱤᱧ ᱫᱚ ᱯᱷᱟᱸᱠᱟ ᱠᱟᱜᱼᱟ ᱚᱱᱛᱮ ᱯᱷᱟᱸᱠᱟ ᱠᱟᱫᱟᱭ ᱛᱟᱦᱮᱧ?
ᱯᱷᱟᱸᱠᱟ ᱟᱠᱟᱫ ᱜᱮᱭᱟᱭ ᱯᱷᱟᱸᱠᱟ ᱫᱚ ᱱᱚᱛᱮ ᱫᱚ᱾ ᱵᱟᱭ ᱫᱟᱜ ᱟᱠᱟᱫ ᱛᱮᱦᱮᱧ ᱫᱚ ᱦᱚᱞᱟ ᱮ ᱫᱟᱜ ᱛᱟᱦᱮᱸ ᱦᱮᱸ ᱾ ᱚᱱᱠᱟᱱ ᱠᱟᱛᱷᱟ ᱦᱩᱸ᱾ ᱛᱟᱯᱚᱨᱮ ᱦᱩᱲᱩ ᱠᱚᱯᱮ ᱨᱚᱦᱚᱭᱮᱫᱼᱟ ᱥᱮ ᱵᱟᱝᱟ ᱪᱟᱥ ᱨᱮ ᱱᱤᱭᱟᱹ ᱫᱷᱟᱣ?
ᱦᱩᱲᱩ ᱫᱚ ᱟᱹᱣᱨᱤ ᱞᱮ ᱨᱚᱦᱚᱭᱟ, ᱨᱚᱦᱚᱭᱟᱞᱮ ᱦᱟᱸᱜ ᱫᱟᱜ ᱟᱹᱣᱨᱤ ᱞᱟᱜᱟ ᱛᱚ ᱩᱱᱟᱹᱜ ᱴᱟᱜ ᱫᱚ ᱟᱞᱮᱥᱮᱫ ᱫᱚ ᱵᱤᱞᱟᱹᱛ ᱫᱤᱥᱚᱢ ᱠᱟᱱᱟ ᱛᱚ ᱫᱤᱭᱮ ᱟᱫᱚ ᱚᱱᱟ ᱛᱮᱜᱮ ᱫᱟᱜ ᱫᱚ ᱩᱱᱟᱹᱜ ᱴᱟᱜ ᱫᱚ ᱟᱹᱣᱨᱤ ᱞᱟᱜᱟᱜᱼᱟ ᱟᱫᱚ ᱚᱱᱟᱛᱮ ᱫᱟᱜ ᱞᱟᱜᱟᱣ ᱦᱚᱪᱚᱱᱤᱡ ᱫᱤᱭᱮ ᱛᱟᱨᱯᱚᱨᱮ ᱞᱮ ᱯᱟᱞᱮᱜ ᱨᱚᱦᱚᱭᱟᱞᱮ ᱦᱟᱸᱜ᱾
ᱦᱳᱭᱛᱚ ᱪᱟᱥ ᱵᱟᱥ ᱠᱟᱛᱮᱜ ᱜᱮ ᱟᱵᱚ ᱢᱟ ᱡᱤᱭᱚᱱ ᱵᱚᱱ ᱠᱷᱟᱸᱰᱟᱣ ᱛᱟᱵᱚᱱᱟ ᱦᱚᱲ ᱦᱚᱯᱚᱱ ᱠᱟᱱᱟᱵᱚᱱ᱾ ᱪᱟᱥ ᱛᱮᱜᱮ ᱟᱵᱚᱣᱟᱜ ᱡᱷᱚᱛᱚ ᱠᱤᱪᱷᱩ ᱪᱟᱥ ᱪᱮᱛᱟᱱ ᱨᱮᱜᱮ ᱟᱵᱚᱣᱟᱜ ᱫᱟᱲᱮ ᱫᱚᱵᱚᱱ ᱧᱟᱢᱟ᱾
ᱦᱮᱸ ᱦᱮᱸ ᱦᱮᱸ᱾
ᱟᱨ ᱚᱱᱠᱟ ᱡᱟᱦᱟᱸ ᱱᱟᱜ ᱯᱟᱲᱦᱟᱣ ᱥᱚᱸᱜᱮ ᱥᱚᱸᱜᱮ ᱛᱮ ᱡᱟᱦᱟᱸ ᱱᱟᱜ ᱠᱚ ᱵᱟᱢ ᱪᱤᱠᱟᱹᱭ ᱫᱟ?
ᱵᱟᱝ ᱜᱮ ᱡᱟᱦᱟᱸ ᱱᱟᱜ ᱠᱚᱫᱚ ᱵᱟᱹᱧ ᱪᱤᱠᱟᱹᱭᱮᱜ-ᱟ ᱥᱩᱫᱩ ᱱᱮᱴ ᱥᱮᱴ ᱨᱮᱱᱟᱜ ᱤᱭᱟᱹ ᱪᱟᱞᱟᱜ ᱠᱟᱱᱟ᱾ ᱯᱤᱯᱟᱨᱮᱥᱚᱱ ᱠᱚ ᱪᱟᱞᱟᱜ ᱠᱟᱱᱟ ᱛᱤᱱ ᱫᱷᱟᱹᱵᱤᱡᱚᱜ ᱠᱟᱱᱟ ᱯᱟᱲᱦᱟᱣ ᱢᱟ ᱫᱚᱼᱼ
ᱦᱮᱸ ᱛᱚ ᱫᱤᱭᱮ ᱪᱤᱜ ᱵᱳᱭ ᱠᱚᱢ ᱦᱟᱛᱟᱣ ᱠᱟᱫᱟ ᱱᱮᱴ ᱥᱮᱴ ᱞᱟᱹᱜᱤᱫ ᱫᱚ?
ᱱᱮᱴ ᱥᱮᱴ ᱞᱟᱹᱜᱤᱫ ᱫᱚ ᱚᱱᱟ ᱥᱟ ᱥᱟᱱᱛᱟᱲᱤ ᱥᱟᱶᱦᱮᱫ ᱨᱮᱭᱟᱜᱼᱼ ᱥᱟᱶ ᱚᱢᱚᱱᱚᱢ ᱟᱨ ᱦᱟᱨᱟ ᱚᱱᱟ ᱠᱚᱜᱮ᱾ ᱠᱮ ᱥᱤ ᱴᱩᱰᱩ ᱣᱟᱜ ᱚᱱᱟ ᱠᱚ ᱛᱮᱜᱮ ᱟᱨ ᱠᱤᱪᱷᱩᱼᱼ ᱚᱱᱟ ᱵᱳᱭ ᱤᱭᱟᱹ ᱛᱮ ᱡᱟᱹᱥᱛᱤ ᱯᱷᱚᱞᱚ ᱦᱩᱭᱩᱜ-ᱟ ᱟᱨ ᱮ ᱟᱨ ᱢᱤᱫ ᱵᱟᱨ ᱢᱮᱱᱟᱜ ᱟᱠᱟᱫᱟ᱾
ᱚᱸᱻ ᱟᱪᱪᱷᱟ ᱚᱱᱟ ᱵᱳᱭᱮᱢ ᱠᱚᱢᱯᱞᱤᱴ ᱠᱮᱜ-ᱟ ᱯᱟᱲᱦᱟᱣ ᱠᱚᱢᱯᱞᱤᱴ ᱠᱮᱫᱟᱢ?
ᱯᱟᱲᱦᱟᱣ ᱠᱚᱫᱚ ᱟᱹᱣᱨᱤᱧ ᱯᱟᱲᱦᱟᱣ ᱠᱚᱢᱯᱞᱤᱴ ᱮ ᱪᱟᱞᱟᱜ ᱠᱟᱱ ᱜᱮᱭᱟ ᱯᱟᱲᱦᱟᱣ᱾ ᱟᱨ ᱤᱧᱟᱜ ᱥᱤᱞᱮᱵᱟᱥ ᱨᱮᱱᱟᱜ ᱛᱚ ᱟᱨ ᱦᱚᱸ ᱧᱮᱞ ᱦᱩᱭᱩᱜ ᱛᱤᱧᱟᱹ ᱥᱮ᱾
ᱦᱮᱸ ᱦᱮᱸ ᱦᱮᱸ ᱦᱮᱸ ᱚᱸᱻ᱾
ᱟᱪᱪᱟ ᱟᱯᱮ ᱚᱱᱛᱮ ᱥᱟᱠᱨᱟᱛ ᱥᱟᱠᱨᱟᱛᱚᱜ ᱜᱮᱭᱟ ᱯᱮ ᱵᱮᱥ ᱜᱮ ᱡᱟᱠ ᱡᱚᱢᱚᱠ ᱜᱮ ᱪᱮᱜ ᱠᱟ ᱯᱮ ᱥᱟᱠᱨᱟᱛᱚᱜ ᱜᱮᱭᱟ?
ᱟᱞᱮ ᱱᱚᱱᱛᱮ ᱟᱥᱚ ᱞᱮᱼᱼ ᱪᱮᱜ ᱪᱤᱠᱟᱹ ᱭᱮᱱᱟ ᱞᱟᱹᱭ ᱢᱮᱥᱮ ᱱᱮᱛᱟᱨ ᱫᱚ ᱦᱚᱸᱜ-ᱚᱭ ᱯᱟ ᱮ ᱨᱟᱡᱽᱱᱤᱛᱤ ᱠᱟᱛᱮᱜ ᱜᱮ ᱵᱮᱥᱤ ᱪᱟᱞᱟᱜ ᱠᱟᱱᱟ ᱫᱤᱱ ᱠᱚᱫᱚ ᱥᱮᱼᱼ ᱟᱫᱚ ᱫᱤᱭᱮ ᱚᱱᱟ ᱛᱮᱜᱮ ᱟᱞᱮ ᱟ ᱼᱼ ᱛᱚ ᱟᱞᱮ ᱟᱹᱛᱩ ᱨᱮᱫᱚ ᱥᱮ ᱫᱚ ᱵᱟᱨᱭᱟ ᱯᱟᱴᱤᱭ ᱠᱟᱱᱟ ᱞᱮ ᱴᱷᱤᱠ ᱜᱮᱭᱟ ᱫᱤᱭᱮ ᱵᱟᱨᱭᱟ ᱯᱟᱴᱤ ᱠᱷᱟᱹᱛᱤᱨ ᱛᱮᱜᱮ ᱩᱱᱟᱹᱜ ᱜᱮᱡᱽ ᱢᱟᱱᱮᱼᱼ ᱚᱱᱟ ᱦᱚᱭᱛᱮ ᱜᱮ ᱡᱟᱦᱟᱸ ᱱᱟᱜ ᱯᱚᱨᱚᱵᱽ ᱠᱚᱜᱮ ᱦᱩᱭᱩᱜᱼᱼ